ᱞᱟᱹᱭ ᱢᱮ ᱾
ᱪᱮᱫ ᱦᱚᱸ ᱵᱟᱝ ᱾
ᱦᱮᱸ ᱾
ᱪᱮᱫ ᱦᱚᱸ ᱵᱟᱝ ᱾
ᱚᱠᱟᱨᱮ ᱢᱮᱱᱟ ᱢᱟ?
ᱪᱮᱛᱟᱱ ᱨᱮ ᱾
ᱦᱮᱞᱳ ᱾
ᱪᱷᱟᱸᱫ ᱨᱮ ᱾
ᱮᱠᱞᱟ ᱜᱮ ᱢᱮᱱᱟᱜ ᱢᱮᱭᱟ?
ᱦᱳᱭ ᱮᱠᱞᱟ ᱜᱮ ᱢᱮᱱᱟᱜ ᱟᱠᱟᱫᱤᱧᱟ ᱾
ᱟᱨ ᱠᱚᱫᱚ ᱠᱚ ᱚᱠᱟᱭ ᱱᱟ?
ᱟᱨ ᱠᱚᱫᱚ ᱨᱩᱢ ᱨᱮ ᱢᱮᱱᱟᱜ ᱟᱠᱟᱫ ᱠᱚᱣᱟ ᱯᱟᱲᱦᱟᱜ ᱠᱟᱱᱟ ᱠᱚ ᱾
ᱦᱚᱭ ᱤᱧ ᱫᱚ ᱪᱮᱛᱟᱱ ᱨᱮ ᱠᱟᱹᱴᱤᱡ ᱫᱩᱲᱩᱵ ᱟᱠᱟᱱᱟᱹᱧ ᱾ ᱚᱸᱰᱮ ᱦᱚᱭ ᱫᱟᱭ ᱛᱚ ᱛᱚ ᱠᱟᱹᱴᱤᱡ ᱦᱟᱣᱟ ᱠᱚ ᱡᱚᱢ ᱫᱟᱹᱧ ᱾
ᱜᱚᱨᱚᱢ ᱮᱫ ᱛᱮᱦᱮᱧ ᱫᱚ ᱵᱟᱭ ᱫᱟᱜ ᱠᱟᱫ ᱼᱛᱮ ᱾
ᱫᱟᱜ ᱟᱠᱟᱫ ᱨᱮᱦᱚᱸ ᱫᱚᱢᱮ ᱜᱮ ᱜᱚᱨᱚᱢ ᱵᱩᱡᱷᱟᱹᱜ ᱠᱟᱱᱟ ᱛᱚ ᱾
ᱦᱮᱸ ᱾
ᱫᱟᱜ ᱠᱟᱛᱮ ᱦᱚᱸ ᱴᱷᱟᱱᱰᱟ ᱫᱚ ᱵᱟᱝ ᱵᱩᱡᱷᱟᱹᱜ ᱠᱟᱱᱟ, ᱮᱠᱤ ᱨᱚᱠᱚᱢ ᱥᱮ ᱜᱚᱨᱚᱢ ᱜᱮ ᱵᱩᱡᱷᱟᱹᱜ ᱠᱟᱱᱟ ᱾ ᱡᱚᱠᱷᱚᱱ ᱫᱟᱜ ᱮᱫᱟᱭ ᱛᱚᱠᱷᱚᱱ ᱛᱮ ᱠᱟᱹᱴᱤᱡ ᱾ ᱨᱮᱭᱟᱲ ᱜᱮ ᱦᱚᱭ ᱮᱫᱟᱭ ᱾
ᱟᱨ ᱵᱟᱝ ᱠᱷᱟᱱ ᱫᱚ ᱥᱮᱭ ᱞᱚᱞᱚ ᱜᱮ ᱾
ᱤᱱᱟᱹ ᱥᱮᱛᱟᱜ ᱨᱮ ᱛᱩᱯᱩ ᱠᱚᱜᱼᱟᱢ ᱛᱤᱠᱤᱱ ᱛᱮᱜᱮ ᱞᱚᱞᱚ ᱤᱭᱟᱹ ᱪᱟᱵᱟᱜ ᱟᱢ ᱩᱫᱽᱜᱟᱹᱨ ᱪᱟᱵᱟᱜ ᱟᱢ ᱾
ᱦᱩᱸ, ᱡᱚᱢ ᱵᱟᱲᱟ ᱦᱩᱭ ᱮᱱᱟ?
ᱡᱚᱢ ᱵᱟᱲᱟ ᱫᱚ ᱮᱱᱟᱝ ᱦᱩᱭ ᱟᱠᱟᱱ, ᱟᱭᱩᱵᱟᱜ ᱡᱚᱢ ᱫᱚ ᱟᱹᱣᱨᱤ ᱡᱚᱢ ᱦᱩᱭᱩᱜᱼᱟ ᱾
ᱚ, ᱤᱥᱤᱱ ᱟᱢ ᱥᱮ ᱪᱮᱫ ᱞᱮᱠᱟ?
ᱤᱥᱤᱱ ᱫᱚ ᱮᱱᱟᱝ ᱤᱥᱤᱱ ᱠᱤᱫᱟᱹᱧ ᱰᱷᱮᱨ ᱧᱚᱜ ᱜᱮ ᱟᱫᱚ ᱚᱱᱟ ᱜᱮ ᱱᱟᱜ ᱤᱧ ᱡᱚᱢᱟ ᱫᱩᱥᱨᱟ ᱵᱟᱨ ᱫᱚ ᱵᱟᱹᱧ ᱤᱥᱤᱱᱼᱟ ᱾
ᱚᱸ᱾ ᱚ, ᱪᱮᱫ ᱩᱛᱩ
ᱟᱞᱩ ᱥᱤᱯᱤ ᱾
ᱟᱞᱩ ᱥᱤᱯᱤ ᱾
ᱟᱨ ᱠᱟᱞᱞᱟ ᱟᱨ ᱟᱞᱩ ᱢᱤᱫᱴᱮᱱ ᱥᱤᱯᱤ ᱠᱟᱹᱫᱟᱹᱧ ᱟᱨ ᱠᱟᱠᱨᱳᱞ, ᱟᱞᱩ, ᱜᱟᱡᱚᱨ ᱵᱷᱮᱱᱰᱤ, ᱟᱨ ᱴᱚᱢᱮᱴᱳ ᱢᱤᱫᱴᱷᱮᱱ ᱩᱛᱩ ᱟᱠᱟᱫᱟᱹᱧ ᱾
ᱛᱟᱦᱚᱞᱮᱢ ᱞᱟᱹᱭᱮᱫ ᱫᱚ ᱟᱞᱩ ᱥᱤᱯᱤ ᱮᱠᱷᱮᱱ ᱾
ᱦᱤᱲᱤᱧ ᱞᱮᱫ ᱛᱟᱦᱮᱸ ᱤᱧ ᱱᱚᱣᱟ ᱫᱚ ᱾
ᱪᱮᱫ ᱞᱮᱠᱟᱢ ᱦᱤᱲᱤᱧ ᱞᱮᱜᱼᱟ ᱡᱚᱢ ᱠᱮᱜᱼᱟᱢ ᱥᱮ ᱵᱟᱝ ᱛᱟᱦᱚᱞᱮ ᱚᱱᱟ ᱫᱚ ᱥᱮ ᱟᱞᱩ ᱥᱩᱯᱤᱢ ᱡᱚᱢ?
ᱵᱟᱱᱟᱨ ᱜᱮ ᱡᱚᱢ ᱠᱟᱹᱫᱟᱹᱧ ᱟᱨᱦᱚᱸ ᱠᱩᱸᱫᱽᱨᱤ ᱛᱤᱠᱤ ᱞᱤᱫᱟᱹᱧ ᱾
ᱡᱚᱛᱚ ᱢᱤᱫᱴᱟᱝ ᱢᱤᱫᱴᱟᱝ ᱠᱟᱛᱮ ᱢᱮᱥᱟ ᱠᱟᱹᱫᱤᱧ ᱟᱨᱠᱤ ᱾
ᱵᱷᱮᱲᱚᱥ ᱯᱚᱭᱥᱟᱹ ᱮᱢ ᱦᱩᱭᱩᱜᱼᱟ ᱾
ᱦᱮᱸ?
ᱰᱷᱮᱲᱚᱥ ᱫᱚ ᱵᱟᱢ ᱩᱛᱩ ᱞᱮᱫ ᱫᱚ ᱚᱱᱟ ᱫᱚ ᱵᱟᱜᱤᱭᱟᱜ ᱫᱚ ᱾
ᱚᱱᱟ ᱦᱚᱧ ᱢᱮᱥᱟ ᱟᱠᱟᱫᱟ, ᱵᱷᱮᱱᱰᱤ ᱢᱮᱥᱟ ᱟᱠᱟᱫᱟᱹᱧ ᱛᱚ ᱾ ᱯᱟᱸᱪᱴᱤ ᱵᱷᱮᱱᱰᱤ ᱢᱮᱥᱟᱣ ᱠᱟᱹᱫᱟᱹᱧ ᱢᱤᱫᱴᱟᱝ ᱠᱟᱠᱨᱳᱞ, ᱢᱤᱫᱴᱟᱝ ᱟᱹᱞᱩ ᱾
ᱢᱤᱫᱴᱟᱝ ᱴᱚᱢᱮᱴᱳ ᱾
ᱚ ᱾
ᱟᱨ ᱟᱨ ᱢᱤᱫᱴᱟᱝ ᱜᱟᱡᱚᱨ ᱤᱱᱟᱹ ᱠᱚᱜᱮ᱾
ᱦᱳᱭ ᱡᱚᱢ
ᱦᱩᱸ᱾
ᱨᱚᱲ
ᱵᱟᱝ ᱜᱮ ᱾
ᱦᱮᱸ?
ᱦᱚᱞᱟᱼᱦᱚᱞᱟ ᱯᱷᱚᱱ ᱞᱮᱫ ᱛᱟᱦᱮᱸᱱᱟ, ᱠᱚ ᱛᱟᱦᱮᱸᱱ ᱵᱟᱠᱚ ᱯᱷᱚᱱ ᱟᱠᱟᱫᱟ ᱚᱱᱛᱮ ᱦᱚᱸ ᱫᱟᱜ ᱠᱮᱫᱟᱭ ᱛᱚ ᱾ ᱛᱮᱦᱮᱧ ᱵᱟᱹᱧ ᱪᱟᱞᱟᱣ ᱟᱠᱟᱱᱟ ᱴᱤ
ᱪᱮ
ᱵᱟᱝ ᱪᱟᱞᱟᱜ ᱥᱟᱱᱟ ᱞᱤᱧᱟ ᱵᱟᱝ ᱪᱟᱞᱟᱜ ᱥᱟᱱᱟ ᱞᱤᱫᱤᱧᱟ ᱦᱚᱸ ᱵᱟᱭ ᱪᱟᱞᱟᱣ ᱟᱠᱟᱱᱟ ᱴᱤᱭᱩᱥᱚᱱ
ᱦᱮᱸ
ᱦᱚᱸᱜᱼᱚ
ᱟᱢ ᱫᱚ ᱵᱟᱢ ᱪᱟᱞᱟᱜ ᱠᱟᱱᱟ ᱴᱤᱭᱩᱥᱚᱱ ᱫᱚ
ᱪᱮᱫ ᱫᱚᱢ ᱪᱟᱞᱟᱜᱼᱟ ᱱᱚᱜᱼᱱᱚᱝᱠᱟ ᱵᱳᱨᱤᱝ ᱟᱫᱚ ᱵᱚᱨᱤᱝ ᱠᱮᱞᱟᱥ ᱦᱩᱭᱩᱜᱼᱟ ᱥᱮ ᱪᱟᱨ ᱜᱷᱟᱱᱴᱟ ᱚᱠᱚᱭ ᱩᱱ ᱜᱟᱹᱲᱤᱠ ᱮ ᱫᱩᱲᱩᱜ ᱥᱟᱱᱟ ᱮᱭᱟ ᱵᱳᱨᱤᱝ ᱜᱮ ᱵᱩᱡᱷᱟᱜᱼᱟ
ᱪᱤᱠᱟᱹ ᱮᱱᱟ ᱟᱫᱚ ᱪᱟᱨ ᱜᱷᱚᱱᱴᱟ ᱨᱮᱦᱚᱸ
ᱟᱹᱲᱤᱥ ᱵᱮᱡᱟᱨ ᱜᱮ ᱵᱩᱡᱷᱟᱹᱜᱼᱟ ᱡᱟᱹᱯᱤᱫ ᱫᱚ ᱥᱟᱱᱟ ᱦᱟ ᱱᱚᱰᱮ ᱢᱟ ᱡᱟᱞᱟ ᱦᱩᱭᱩᱜ ᱠᱟᱱᱟ ᱛᱚ ᱠᱚᱰᱟ ᱡᱟᱹᱯᱤᱫ ᱥᱟᱱᱟ
ᱦᱩᱸ ᱵᱷᱟᱹᱜᱤ ᱜᱮ ᱟᱫᱚ ᱪᱟᱨ ᱜᱷᱚᱱᱴᱟ ᱫᱚ ᱵᱷᱟᱜᱤ ᱵᱷᱟᱜᱤ ᱩᱱ ᱜᱷᱟᱹᱲᱤᱡ ᱫᱷᱚᱨᱟ ᱵᱷᱟᱜᱤ ᱵᱷᱟᱜᱤ ᱟᱞᱳᱪᱚᱱᱟ ᱭᱟᱠᱚ ᱵᱷᱟᱜᱤ ᱵᱷᱟᱜᱤ ᱡᱤᱱᱤᱥ ᱠᱚ ᱞᱟᱹᱭᱟ ᱪᱟᱞᱟᱣ ᱫᱚᱨᱠᱟᱨᱚᱜ ᱠᱟᱱᱟ ᱥᱮ
ᱛᱮᱦᱮᱧ ᱫᱚ ᱡᱟᱹᱱᱤᱡ ᱢᱳᱴᱤᱵᱷᱮᱥᱚᱱ ᱮᱥᱯᱤᱥ ᱛᱟᱦᱮᱸ ᱛᱟᱦᱮ ᱞᱮᱱᱟ ᱡᱟᱹᱱᱤᱡ ᱵᱟᱝ
ᱵᱟᱝ ᱵᱟᱝ ᱠᱮᱱᱥᱮᱞ ᱟᱠᱟᱫᱟ ᱠᱚ ᱵᱟᱭ ᱦᱮᱡ ᱟᱠᱟᱱᱟ ᱩᱱᱤ ᱵᱟᱝ ᱵᱟᱭ ᱦᱮᱡ ᱟᱠᱟᱱᱟ
ᱵᱟᱭ ᱦᱮᱡ
ᱵᱟᱝ
ᱟᱞᱮ ᱟᱞᱮ ᱡᱚᱠᱷᱚᱱ ᱟᱞᱮ ᱡᱚᱠᱷᱚᱱ ᱯᱳᱭᱞᱳ ᱡᱚᱠᱷᱚᱱ ᱞᱮ ᱤᱭᱟᱹ ᱞᱮᱜᱼᱟ ᱥᱮ ᱡᱮᱫᱤᱱ ᱠᱚ ᱯᱳᱭᱞᱳ ᱯᱳᱭᱞᱳ ᱡᱮᱫᱤᱱ ᱠᱚ ᱦᱚᱦᱚ ᱟᱜ ᱞᱮᱭᱟ ᱚᱱᱟ ᱤᱭᱟᱹ ᱞᱟᱹᱜᱤᱫ ᱛᱮ ᱵᱮᱜ ᱴᱮᱠᱥᱴ ᱡᱮᱢᱚᱱ᱾
ᱚᱱᱟ ᱩᱱ ᱩᱱ ᱡᱚᱠᱷᱚᱱ ᱠᱚ ᱟᱹᱜᱩ ᱞᱮᱫᱮᱭᱟ ᱢᱚᱴᱮ ᱯᱷᱚᱱᱰᱮᱥᱟᱱ ᱥᱮ ᱪᱮᱫ ᱪᱮᱫ ᱵᱤᱵᱮᱠᱟᱱᱟᱱᱫ ᱥᱮ ᱪᱮᱫ ᱛᱟᱭ ᱧᱩᱛᱩᱢ ᱜᱮ
ᱦᱮᱸ
ᱤᱭᱟᱹ ᱜᱮ ᱵᱮᱥ ᱜᱮ ᱟᱨ ᱠᱤ ᱭᱩᱴᱩᱵᱽ ᱪᱮᱱᱮᱞ ᱠᱚ ᱢᱮᱱᱟᱜᱼᱟ ᱢᱩᱰᱟᱹ ᱥᱚᱱᱚᱥ
ᱚ
ᱫᱚᱥ ᱯᱤᱪᱷᱤ ᱮᱢᱟ ᱟᱫᱟ ᱮᱜᱟᱛᱮ ᱵᱚᱦᱚᱜ ᱜᱮ ᱤᱭᱟᱹ ᱱᱤᱡᱮᱨᱟᱜ ᱤᱭᱟᱹ ᱨᱮ ᱫᱚ ᱚᱱᱟ ᱫᱚ ᱛᱚ ᱵᱟᱢ ᱵᱚᱞᱚᱱ
ᱟᱫᱚ ᱟᱢ ᱡᱩᱫᱤ ᱵᱚᱦᱚᱜ ᱨᱮ ᱥᱟᱢᱵᱟᱣ ᱨᱮᱱᱟᱜ ᱪᱮᱥᱴᱟ ᱜᱮ ᱵᱟᱢ ᱪᱮᱥᱴᱟᱭᱟ ᱪᱤᱠᱟᱹ ᱛᱮ ᱵᱚᱞᱚᱱᱟ ᱟᱫᱚ ᱞᱟᱹᱭ ᱢᱮ ᱢᱟ
ᱩᱱᱠᱩ ᱫᱚ ᱵᱷᱟᱜᱤ ᱵᱷᱟᱜᱤ ᱡᱤᱱᱤᱥ ᱜᱮ ᱠᱚ ᱞᱟᱹᱭ ᱟᱥᱮ ᱡᱮᱛᱮ ᱯᱚᱨᱚᱵᱚᱨᱛᱤ ᱠᱟᱞ ᱨᱮ ᱟᱢᱟᱜ ᱵᱷᱟᱜᱤ ᱠᱟᱹᱢᱤ ᱨᱮ ᱞᱟᱜᱟᱜᱼᱟ ᱚᱱᱟᱜᱮ ᱞᱟᱹᱭ ᱟᱠᱚ ᱟᱨ ᱟᱢ ᱡᱮ ᱪᱮᱫ ᱦᱚᱸ ᱵᱚᱦᱚᱜ ᱨᱮ ᱵᱟᱢ ᱥᱟᱢᱵᱟᱣᱟ ᱚᱠᱟᱭ ᱪᱤᱠᱟᱹ ᱫᱟᱲᱮ ᱟᱢᱟ ᱞᱟᱹᱭ ᱢᱮ ᱤᱭᱟᱹ ᱱᱤᱭᱟᱹ ᱡᱚᱠᱟᱜᱟᱜ ᱱᱤᱭᱟᱹ ᱡᱚᱠᱟᱜᱟᱜ ᱵᱮᱜᱽ ᱮᱢ ᱧᱮᱞ ᱠᱟᱫᱟ
ᱟᱨ ᱦᱮᱸ ᱱᱤᱭᱟᱹ ᱱᱤᱭᱟᱹ ᱡᱟᱠᱷᱚᱡ ᱫᱚ ᱵᱮᱜᱽ ᱠᱚ ᱯᱷᱟᱭᱤᱞ ᱠᱚ ᱵᱷᱟᱜᱮ ᱵᱷᱟᱜᱮ ᱦᱩᱭᱩᱜ ᱠᱟᱱ ᱛᱟᱦᱮᱫ
ᱠᱷᱩᱵ ᱪᱚᱨᱚᱠᱟᱜ ᱠᱚ ᱮᱢ ᱟᱠᱟᱫ ᱠᱚᱣᱟ ᱮᱢᱱᱤ ᱱᱟᱣᱟ ᱵᱮᱜᱽ ᱞᱮᱠᱟ ᱟᱨ ᱟᱵᱚ ᱥᱚᱢᱚᱭᱟᱜ ᱵᱮᱜᱽ ᱯᱚᱞᱤᱛᱷᱤᱱ ᱨᱮᱱᱟᱜ ᱵᱮᱜᱽ ᱢᱚᱱᱮ ᱦᱚᱭ ᱾
ᱯᱚᱞᱤᱛᱷᱤᱝ, ᱯᱚᱞᱤᱛᱷᱤᱝ ᱜᱮ ᱟᱢ ᱴᱷᱮᱱ ᱡᱚᱛᱚ ᱯᱮ ᱤᱫᱤ ᱠᱟᱫᱟ ᱾
ᱤᱧᱟᱜ ᱵᱮᱜᱽ ᱫᱚ ᱚᱱᱛᱮ ᱜᱮ ᱪᱟᱞᱟᱣᱮᱱ ᱫᱚ ᱩᱛᱥᱚᱵᱽ ᱤᱫᱤ ᱠᱮᱫ ᱫᱚᱭ ᱾
ᱚᱻ ᱾
ᱦᱮᱸ ᱤᱧᱟᱜ ᱵᱮᱜᱽ ᱫᱚ ᱩᱛᱥᱚᱵᱽ ᱟᱨ ᱵᱚᱝᱠᱷᱤᱢ ᱠᱤᱱ ᱤᱫᱤ ᱠᱮᱫᱟ ᱛᱚ ᱾ ᱩᱝᱠᱤᱱ ᱟᱨᱦᱚᱸ ᱚᱱᱟ ᱠᱤᱱ ᱨᱮᱯᱮᱡ ᱠᱟᱱᱟ ᱾
ᱩᱸ ᱦᱩᱸ ᱾
ᱩᱝᱠᱤᱱ ᱟᱨᱦᱚᱸ ᱚᱱᱟᱠᱤᱱ ᱨᱮᱯᱮᱡ ᱠᱟᱱᱟ ᱡᱮ ᱚᱠᱚᱭ ᱠᱤᱱ ᱤᱫᱤᱭᱟ ᱵᱚᱞᱮ ᱾
ᱩᱦ ᱾
ᱟᱨ ᱱᱤᱭᱟᱹ ᱡᱚᱠᱷᱟ ᱟᱜ ᱵᱮᱜᱽ ᱫᱚ ᱠᱷᱩᱵᱽ ᱪᱚᱨᱚᱠᱟ ᱾ ᱩᱷ, ᱵᱷᱟᱭᱤᱧ ᱧᱮᱞ ᱠᱮᱫ ᱛᱟᱭ ᱫᱚ ᱢᱟᱱᱮ ᱠᱮᱴᱮᱡ ᱜᱮᱭᱟ ᱟᱨ
ᱢᱟᱨᱟᱝ ᱜᱮ ᱠᱮᱴᱮᱡ ᱜᱮ ᱢᱟᱨᱟᱝ ᱾
ᱢᱟᱱᱮ ᱚᱱᱟ ᱵᱳᱭ ᱜ ᱥᱟᱸᱵᱟᱣ ᱞᱮᱠᱷᱟᱱ ᱵᱟᱝ ᱚᱲᱮᱡᱚᱜ-ᱟ ᱟᱨ ᱟᱵᱚ ᱥᱚᱢᱚᱭ ᱫᱚ ᱚᱱᱟ ᱵᱳᱭᱮᱢ ᱥᱟᱸᱵᱟᱣ ᱞᱮᱠᱷᱟᱱ ᱜᱮ ᱚᱲᱮᱡᱚᱜ-ᱟ ᱾
ᱦᱮᱸ ᱾
ᱚᱱᱟ ᱵᱳᱭ ᱫᱚ ᱢᱮᱱᱟᱜ ᱛᱟᱢᱟ ᱥᱮ ᱚᱠᱟ ᱠᱮᱫᱟ?
ᱦᱮᱸᱷ, ᱢᱮᱱᱟᱜ ᱜᱮᱭᱟ ᱡᱮᱢᱚᱱ ᱠᱚ ᱮᱢ ᱞᱟᱜ ᱟ ᱛᱮᱢᱚᱱ ᱜᱮ ᱢᱮᱱᱟᱜ ᱜᱮᱭᱟ᱾ ᱟᱜ ᱠᱟᱫᱟᱢ ᱟᱢ ᱫᱚ ᱾
ᱦᱩᱸ ᱾
ᱵᱟᱹᱧ ᱚᱴᱟᱜ ᱠᱟᱫᱟ ᱟᱱᱟ ᱫᱚ ᱾
ᱱᱟᱣᱟ ᱜᱮᱛᱟᱢᱟ?
ᱦᱮᱸᱷ ᱾
ᱱᱟᱣᱟ ᱩᱱᱠᱩᱭ ᱮᱢᱟ ᱠᱚᱣᱟ ᱠᱚ ᱱᱟᱦᱟᱜ ᱠᱚ ᱥᱮᱫᱤᱱ ᱫᱚ ᱢᱟᱥᱴᱟᱨ ᱞᱟᱹᱭ ᱠᱮᱫᱟᱭ ᱮᱢᱟ ᱠᱚᱣᱟᱭ ᱵᱚᱞᱮ, ᱾
ᱚᱱᱟ ᱫᱚ ᱛᱤᱱ ᱥᱚ ᱜᱨᱟᱢ ᱢᱮᱱᱟᱜ ᱾
ᱦᱩᱸ ᱦᱩᱸ ᱩᱱᱠᱩᱣᱟᱜ ᱜᱮ ᱟᱫᱚ ᱤᱝᱞᱤᱥ ᱵᱷᱟᱨᱥᱮᱱ ᱵᱟᱝᱞᱟ ᱵᱷᱟᱨᱥᱮᱱ ᱵᱟᱱᱟᱨ ᱢᱮᱱᱟᱜ ᱟᱠᱟᱫᱟ ᱟᱫᱚ ᱠᱩᱞᱤᱭᱮᱫ ᱠᱚ ᱛᱟᱦᱮᱸᱜ ᱥᱮᱹᱫᱤᱱ ᱜᱮ ᱚᱠᱟ ᱵᱷᱟᱨᱥᱮᱱ ᱚᱠᱚᱭ ᱯᱮ ᱦᱟᱛᱟᱣᱟ ᱟᱫᱚ ᱡᱚᱛᱚ ᱜᱮ ᱛᱚ ᱵᱟᱝᱞᱟ ᱵᱷᱟᱨᱥᱮᱱ ᱢᱟᱱᱮ ᱢᱤᱫ ᱦᱚᱲᱮ ᱞᱟᱹᱭ ᱠᱮᱫᱟ ᱤᱝᱞᱤᱥ ᱵᱷᱟᱨᱥᱮᱱ ᱾ ᱫᱚ
ᱚᱦ ᱾
ᱮᱯ- ᱦᱚᱸ ᱾
ᱤᱝᱞᱤᱥ ᱵᱷᱟᱨᱥᱮᱱ ᱜᱮ ᱵᱷᱟᱜᱮᱹᱭᱟ ᱵᱩᱡᱽ ᱫᱟᱢ ᱠᱟᱨᱚᱱ ᱵᱟᱝᱞᱟ ᱵᱷᱟᱨᱥᱮᱱ ᱫᱚ ᱫᱚᱢᱮ ᱫᱚᱢᱮ ᱜᱮ ᱤᱭᱟᱹᱢᱮᱱᱟᱜ ᱚᱱᱟ ᱵᱷᱩᱞ ᱢᱮᱱᱟᱜ ᱟᱫᱚ ᱾ ᱢᱟᱱᱮ ᱚᱣᱟᱲ ᱠᱚ ᱠᱟᱹᱴᱤᱡ ᱵᱷᱩᱞ ᱧᱚᱜ ᱜᱮᱭᱟ ᱵᱷᱟᱞ ᱧᱚᱜ ᱜᱮᱭᱟ, ᱾
ᱟᱞᱤᱧᱟᱜ ᱫᱚ ᱦᱤᱱᱟᱹᱝ ᱜᱟᱱ ᱠᱚᱜ ᱵᱷᱟᱭ ᱛᱟᱹᱞᱤᱧᱟᱜ ᱫᱚ ᱡᱮᱹᱦᱮᱹᱛᱩ ᱤᱧ ᱟᱵᱚ ᱥᱚᱢᱚᱭ ᱵᱟᱝᱞᱟ ᱵᱷᱟᱨᱥᱮᱱ ᱧᱟᱢ ᱠᱟᱫᱟ ᱠᱚ ᱵᱷᱟᱭ ᱡᱩᱫᱤ ᱞᱟᱹᱭ ᱾ ᱤᱝᱞᱤᱥ ᱵᱷᱟᱨᱥᱮᱱ ᱦᱟᱛᱟᱣ ᱛᱟᱞᱦᱮ ᱵᱮᱴᱟᱨ ᱠᱚᱜ-ᱟ ᱾
ᱦᱚᱸ ᱟᱧᱤᱱ ᱫᱚ ᱤᱝᱞᱤᱥ ᱵᱷᱟᱨᱥᱮᱱ ᱜᱮᱛᱚ ᱞᱤᱧ ᱦᱟᱛᱟᱣ ᱾
ᱦᱩᱸᱦ ᱾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
ᱮᱠᱤ ᱩᱱᱤ ᱩᱱ ᱮᱠᱤ ᱵᱳᱭ ᱜᱮ ᱮᱠᱤ ᱞᱮᱠᱷᱚ ᱠᱟᱜ ᱜᱮ ᱚᱱᱟ ᱠᱚ ᱥᱩᱫᱷᱩ ᱤᱭᱟᱹᱴᱟ ᱟᱞᱟᱫᱟ ᱾
ᱯᱷᱟᱸᱠᱟ ᱜᱮᱭᱟ ᱾
ᱦᱮᱸ ᱾ ᱚᱱᱮ ᱛᱚ ᱚᱝᱠᱟ ᱞᱮᱱ ᱠᱷᱟᱱ ᱵᱷᱟᱜᱮᱹ ᱠᱚᱜ-ᱟ ᱦᱤᱱᱟᱹ
ᱟᱫᱚ ᱤᱭᱟᱹ ᱚᱰᱟᱨ ᱠᱮᱫ ᱛᱮᱠᱚ ᱵᱚᱞᱮ
ᱥᱮᱹᱫᱤᱱ ᱜᱮᱛᱚᱭ ᱠᱩᱞᱤ ᱠᱟᱱ ᱛᱟᱦᱮᱸ ᱟᱫᱚ ᱚᱲᱟᱨ ᱠᱮᱫᱟᱭ ᱦᱚᱭᱛᱚ ᱾
ᱛᱮᱹᱦᱮᱹᱧ, ᱛᱮᱹᱦᱮᱹᱧ, ᱾
ᱛᱮᱹᱦᱮᱹᱧ ᱫᱚ ᱵᱟᱝ ᱢᱟᱱᱮ ᱞᱟᱻᱥᱴ ᱩᱭᱤᱠ ᱾ ᱡᱚᱠᱷᱚᱱᱤᱧ ᱪᱟᱞᱟᱣ ᱞᱮᱱ ᱛᱟᱦᱮᱸᱫ
ᱚ‌ ᱚᱰᱟᱨ ᱚᱱᱮ ᱠᱷᱚᱱ ᱤᱝᱞᱤᱥ ᱦᱚᱸᱵᱤᱱ ᱧᱟᱢᱟ ᱵᱟᱝᱞᱟ ᱵᱷᱟᱨᱥᱮᱱ
ᱦᱮᱸ ᱦᱩᱸ᱾
ᱟᱫᱚ ᱱᱟᱣᱟ ᱛᱮᱫᱚ ᱪᱮᱫ ᱮᱰᱚᱜ-ᱟ ᱟᱫᱚ ᱠᱟᱨᱮᱱᱴ ᱮᱯᱷᱮᱭᱟᱨᱥ ᱠᱚ ᱩᱰᱚᱜ-ᱟ ᱦᱚᱭᱛᱚ
ᱦᱮᱸ ᱦᱮᱸ᱾
ᱜᱟᱯᱟ ᱫᱚᱢ ᱪᱟᱞᱟᱜ ᱟᱥᱮ ᱵᱟᱝ ᱛᱟᱦᱚᱞᱮ?
ᱜᱟᱯᱟ ᱫᱚᱝ ᱢᱚᱱᱮ ᱫᱤᱧ ᱪᱟᱞᱟᱜ ᱜᱮᱱᱟ ᱟᱫᱚ ᱦᱟᱯᱮ ᱪᱮᱫ ᱪᱤᱠᱟᱹᱜ ᱠᱟᱱᱟ ᱱᱟᱜ ᱜᱟᱯᱟ᱾
ᱜᱟᱯᱟ ᱫᱚ ᱪᱮᱫ ᱪᱮᱫ ᱠᱞᱟᱥ ᱢᱮᱱᱟᱜ
ᱜᱟᱯᱟ ᱫᱚ ᱤᱠᱳᱱᱚᱢᱤᱠᱥ ᱢᱮᱱᱟᱜ ᱟᱠᱟᱫᱟ ᱟᱨ ᱢᱤᱫᱴᱟᱝ ᱪᱮᱫ ᱢᱤᱫᱴᱟᱝ ᱢᱮᱱᱟᱜ ᱠᱟᱫᱟ᱾
ᱚ ᱥᱮᱨ ᱠᱚᱫᱚ ᱠᱚ ᱯᱟᱞᱴᱟᱣ ᱠᱟᱱᱟ ᱥᱮ ᱩᱱᱠᱩ ᱜᱮ ᱢᱮᱱᱟᱜ ᱠᱚᱣᱟ?
ᱩᱱᱠᱩ ᱜᱮ ᱵᱟᱠᱚ ᱯᱟᱞᱴᱟᱣ ᱠᱟᱱᱟ ᱵᱟᱝ ᱩᱱᱠᱩ ᱜᱮ ᱾
ᱥᱚᱨᱳᱵ ᱥᱮᱨ ᱥᱮ ᱚᱠᱚᱭ ᱪᱮ ᱪᱮ ᱧᱟᱢ ᱠᱮᱫ ᱫᱚᱭ ᱪᱟᱠᱨᱤ ᱥᱮ ᱪᱮᱫ?
ᱟᱫᱚ ᱟᱹᱣᱨᱤ ᱦᱚᱭᱛᱚ ᱡᱚᱛᱚ ᱠᱤᱪᱷᱩ ᱟᱹᱣᱨᱤ ᱠᱚᱢᱯᱞᱤᱴᱚᱜ-ᱟ ᱱᱟᱜ᱾
ᱰᱚᱵᱞᱩ ᱥᱮᱨ ᱜᱨᱩᱯ ᱵᱤ ᱧᱟᱢ ᱠᱚᱫᱟ ᱜᱨᱩᱯ ᱥᱤ ᱪᱮᱫ ᱰᱤ ᱧᱟᱢ ᱠᱟᱫᱟ᱾
ᱦᱳᱸ ᱚᱠᱚᱭᱴᱟᱜ ᱢᱤᱫᱴᱮᱱ ᱧᱟᱢ ᱠᱟᱫᱟ ᱧᱟᱢ ᱫᱚ ᱦᱮᱸ ᱞᱟᱹᱭᱫᱟᱹᱧ ᱡᱚᱭᱚᱱᱛᱚ ᱫᱚ ᱚᱠᱟᱨᱮ ᱠᱟᱹᱢᱤ ᱠᱟᱱᱟᱭ ᱡᱮᱱᱚ ᱚᱠᱟ ᱫᱟᱜ ᱫᱚᱠᱟᱱ ᱨᱮ?
ᱚᱸᱰᱮ ᱚᱱᱮ ᱨᱳᱢᱟᱨ ᱵᱟᱥ ᱥᱴᱮᱱᱰ᱾ ᱵᱟᱥ ᱴᱮᱱᱰ ᱚᱱᱟ ᱵᱤᱥᱞᱟᱹᱨᱤ ᱫᱚᱠᱟᱱ ᱵᱟᱝ ᱢᱮᱱᱟᱜ-ᱟ ᱚᱸᱰᱮ᱾
ᱛᱤᱱᱟᱹᱜ ᱠᱟᱛᱮ ᱮᱢᱟᱭ ᱠᱟᱱᱟ ᱠᱚ ᱟᱫᱚ
ᱯᱟᱸᱪ ᱦᱟᱡᱟᱨ ᱠᱟᱛᱮ ᱠᱚ ᱮᱢᱟᱭ ᱠᱟᱱᱟ᱾
ᱟᱨ ᱦᱟᱸᱰᱮ ᱯᱟᱲᱦᱟᱣ ᱪᱟᱞᱟ ᱫᱚ ᱵᱟᱜᱤ ᱠᱮᱫᱟᱭ?
ᱪᱟᱞᱟᱜ ᱠᱟᱱᱟᱭ ᱟᱸᱰᱮ ᱦᱚᱸ᱾
ᱚ
ᱫᱚᱢᱮ ᱠᱚᱨᱮ
ᱟᱫᱚ ᱫᱚᱠᱟᱱ ᱨᱮ ᱠᱟᱹᱢᱤᱭᱮᱫ ᱫᱚᱭ᱾ ᱟᱞᱮᱭᱤᱜ ᱩᱱᱤ ᱜᱟᱛᱮ ᱠᱩᱲᱤ ᱚᱸᱰᱮ ᱡᱚᱢ ᱪᱟᱞᱟᱜ ᱠᱟᱱᱟᱭ ᱯᱟᱸᱪ ᱴᱟᱠᱟ ᱤᱭᱟᱹᱨᱮ ᱵᱩᱡᱷᱟᱹ ᱠᱮᱫᱟᱢ? ᱦᱮᱞᱳ ᱦᱮᱞᱳ ᱦᱮᱞᱳ ᱾ ᱦᱮᱞᱳ